ᱡᱚᱦᱟᱨ ᱜᱮ
ᱦᱮᱸ ᱡᱚᱦᱟᱨ ᱜᱮ
ᱦᱮ ᱜᱚᱱᱝᱠᱮ ᱪᱮᱛ ᱵᱮᱱ ᱪᱮᱠᱟ ᱵᱟᱨᱟᱭᱮᱛ-ᱟ
ᱦᱳᱭ ᱮᱱᱟᱱᱚᱜ ᱜᱮ ᱦᱚᱜᱚᱭ ᱛᱳᱜᱳ ᱠᱚ ᱡᱚᱢ ᱵᱟᱲᱟ ᱠᱟᱛᱮᱫ ᱟᱫᱚ ᱦᱮᱡ ᱦᱩᱭᱱᱟ
ᱟᱪᱪᱷᱟ ᱟᱪᱪᱷᱟ ᱦᱮᱸ ᱦᱮᱸ ᱾ ᱢᱟᱱᱮ ᱵᱚᱞ ᱠᱷᱮᱞ ᱵᱮᱱ ᱥᱮᱱ ᱞᱮᱱᱟ ᱛᱟᱦᱚᱞᱮ ᱜᱚᱝᱠᱮ?
ᱦᱳᱭ ᱦᱳᱭ ᱵᱚᱞ ᱦᱚᱸ ᱮᱱᱮᱡ ᱦᱩᱭᱩᱜ ᱜᱮᱭᱟ ᱢᱟᱡᱷᱮ ᱢᱚᱫᱽᱫᱷᱮ ᱮᱱᱮᱡ ᱢᱟᱡᱷᱮ ᱢᱚᱫᱽᱫᱷᱮ ᱫᱚ ᱵᱟᱝ ᱢᱟᱱᱮ ᱯᱨᱟᱭ ᱜᱮ ᱟᱨᱠᱤ
ᱦᱮᱸ ᱢᱟᱱᱮ ᱵᱚᱞ ᱫᱚ ᱟᱹᱞᱤᱧ ᱞᱤᱧ ᱠᱷᱮᱞ ᱵᱟᱲ ᱜᱮᱭᱟ ᱟᱫᱚ ᱛᱮᱦᱮᱧ ᱫᱚ ᱟᱞᱮ ᱥᱮᱫ ᱫᱚ ᱫᱟᱜ ᱠᱮᱫ ᱫᱚ ᱟᱫᱚ ᱵᱟᱝ ᱪᱟᱞᱟᱣ ᱦᱩᱭ ᱞᱮᱱᱟ ᱦᱟᱜ ᱫᱚ
ᱦᱮᱸ ᱟᱞᱮᱥᱮᱫ ᱫᱚ ᱠᱷᱮᱞ ᱴᱤᱢ ᱨᱮᱫᱚ ᱯᱷᱟᱠᱟ ᱜᱤ
ᱟᱪᱷᱟ ᱟᱪᱷᱟ ᱦᱮᱸ ᱜᱚᱴᱟ ᱫᱚ ᱥᱚᱢᱟᱱ ᱵᱟᱝ ᱛᱚ ᱦᱮᱸ ᱱᱚᱛᱮ ᱫᱚ ᱦᱜ ᱫᱟᱜ ᱠᱼᱟ ᱛᱟᱨᱟ ᱥᱤᱧ ᱦᱚᱸ ᱧᱚᱜᱚᱜᱼᱟ ᱦᱮᱸ ᱛᱚᱵᱮ ᱜᱚᱢᱠᱮ ᱫᱟᱠᱟ ᱠᱚᱵᱮᱱ ᱡᱚᱢ ᱵᱟᱲᱟ ᱠᱮᱫᱟ
ᱫᱟᱠᱟ ᱫᱚ ᱟᱣᱨᱤ ᱡᱚᱢ ᱦᱩᱭᱩᱜᱼᱟ ᱱᱤᱛᱚᱜ ᱫᱚ ᱡᱚᱢ ᱦᱩᱭᱩᱜᱼᱟ ᱞᱟᱹᱜᱤᱫ ᱟᱨ ᱠᱟᱹᱴᱤᱡ ᱯᱚᱨᱮ ᱮᱠᱷᱚᱱ ᱫᱚ ᱵᱟᱹᱞᱤᱧ ᱡᱮᱢᱚᱱ ᱱᱚᱴᱟ ᱥᱮᱫ ᱛᱮᱞᱤᱧ ᱨᱩᱣᱟᱹᱲ᱾
ᱦᱮᱸ ᱦᱮᱸ ᱴᱷᱤᱠ ᱴᱷᱤᱠ ᱾ᱟᱞᱮ ᱦᱚᱸ ᱱᱚᱜ-ᱚᱭ ᱫᱟᱠᱟ ᱠᱚ ᱪᱚᱸᱫᱟ ᱵᱟᱲᱟ ᱜᱮ ᱟᱹᱣᱨᱤ ᱠᱚ ᱤᱥᱤᱱᱟ ᱟᱫᱚ ᱢᱚᱱᱮ ᱦᱩᱭᱩᱜ ᱠᱟᱱᱟ ᱤᱥᱤᱱ ᱞᱮᱠᱷᱟᱱ ᱡᱚᱢ ᱦᱩᱭᱩᱜᱼᱟ, ᱛᱮᱦᱮᱱ ᱫᱚ ᱦᱟᱸᱜ ᱞᱚᱜᱚᱱ ᱧᱚᱜ ᱜᱮ᱾
ᱦᱩᱸ ᱫᱟᱜ ᱢᱟᱜ ᱠᱮᱫᱟᱭ ᱛᱚ ᱥᱟᱦᱟᱱ ᱠᱚᱦᱚᱸ ᱞᱚᱦᱚᱫ ᱠᱟᱱᱟ᱾
ᱴᱷᱤᱠ ᱴᱷᱤᱠ ᱦᱮᱸ ᱠᱟᱹᱡ ᱫᱮᱨᱤ ᱧᱚᱜᱚᱜ ᱠᱟᱱᱟ᱾ ᱜᱚᱝᱠᱮ ᱛᱟᱦᱚᱞᱮ ᱟᱯᱮ ᱚᱱᱛᱮ ᱚᱱᱮ ᱜᱮᱥ ᱛᱮᱯᱮ ᱪᱚᱸᱫᱟᱭ ᱥᱮ ᱱᱚᱜ-ᱚᱭ ᱥᱟᱦᱟᱱ ᱠᱚᱛᱮ ᱜᱮ
ᱥᱟᱦᱟᱱ ᱠᱚᱛᱮ ᱪᱚᱸᱫᱟ ᱦᱩᱭᱩᱜ-ᱟ᱾
ᱦᱮᱸ ᱦᱮᱸ ᱴᱷᱤᱠ ᱴᱷᱤᱠ
ᱵᱤᱨ, ᱵᱤᱨ ᱫᱤᱥᱚᱢ ᱦᱚᱲ ᱛᱚ ᱟᱫᱚ ᱪᱮᱫ ᱟᱫᱚ ᱥᱟᱦᱟᱱ ᱪᱷᱟᱲᱟ ᱫᱚ ᱪᱮᱫ ᱮᱢ ᱟᱛᱟᱨᱟ᱾
ᱴᱷᱤᱠ ᱴᱷᱤᱠ ᱢᱟᱱᱮ ᱜᱚᱝᱠᱮ ᱟᱞᱮ ᱦᱚᱸ ᱵᱤᱨ ᱫᱤᱥᱚᱢ ᱦᱚᱲ ᱜᱮ ᱢᱟᱱᱮ ᱚᱱᱟ ᱠᱚᱫᱚ ᱚᱱᱠᱟ ᱥᱟᱦᱟᱱ ᱛᱮᱜᱮ ᱞᱮ ᱪᱚᱸᱫᱟᱭ ᱜᱮᱭᱟ ᱚᱱᱠᱟ ᱜᱮᱥ ᱠᱚᱫᱚ ᱦᱟᱸᱜ ᱵᱟᱞᱮ ᱵᱮᱵᱚᱦᱟᱨ ᱜᱮᱭᱟ ᱡᱟᱹᱥᱛᱤ ᱫᱚ᱾ ᱦᱮᱸ ᱢᱟᱱᱮ ᱠᱤᱪᱷᱩᱜᱟᱱ ᱦᱚᱲ ᱜᱮᱠᱚ ᱵᱮᱵᱚᱦᱟᱨ ᱵᱟᱲᱟᱭᱟ ᱚᱱᱠᱟ ᱫᱚ ᱩᱱᱟ ᱦᱮᱸᱮ
ᱫᱟᱢ ᱦᱚᱸ ᱫᱚᱢᱮ
ᱴᱷᱤᱠ ᱴᱷᱤᱠ ᱱᱮᱛᱟᱨ ᱢᱟ ᱜᱮᱥ ᱦᱚᱸ ᱟᱹᱰᱤ ᱫᱟᱢ ᱟᱠᱟᱱᱟ ᱦᱟᱸᱜ
ᱦᱩᱸ ᱦᱮᱸ ᱟᱹᱰᱤ ᱡᱳᱨ᱾
ᱦᱮᱸ ᱦᱮᱸ ᱢᱟᱱᱮ ᱫᱟᱢ ᱜᱮᱭᱟ ᱱᱚᱜᱼᱚᱭ ᱵᱟᱨᱚᱥᱚ ᱥᱮ ᱛᱮᱨᱚᱥᱚ ᱴᱟᱠᱟ ᱥᱮ ᱛᱤᱱᱟᱹᱜ ᱦᱟᱸᱜ
ᱦᱮᱸ ᱦᱮᱸ
ᱦᱮᱸ ᱦᱮᱸ ᱜᱚᱝᱠᱮ ᱱᱚᱜᱼᱚᱭ ᱛᱟᱦᱚᱞᱮ ᱪᱮᱫ ᱠᱚᱯᱮ ᱪᱤᱠᱟᱹ ᱵᱟᱲᱟᱭᱮᱫᱼᱟ ᱱᱮᱛᱟᱨ ᱢᱟ ᱫᱟᱜ ᱫᱤᱱ
ᱦᱮᱸ ᱱᱚᱜ-ᱚᱭ ᱢᱟᱱᱮ ᱴᱩᱠᱴᱟᱜ ᱜᱮ ᱚᱲᱟᱜ ᱛᱚᱨᱯᱚᱨᱮ ᱜᱮ ᱛᱟᱦᱮ ᱦᱩᱭᱩᱜ ᱠᱟᱱᱟ᱾ ᱠᱟᱴᱷᱟ ᱥᱮᱜ ᱢᱟᱡᱷᱮ ᱢᱚᱫᱫᱷᱮ ᱥᱮᱱ ᱦᱩᱭᱩᱜ ᱠᱟᱱᱟ᱾
ᱴᱷᱤᱠ ᱴᱷᱤᱠ ᱴᱷᱤᱠ ᱦᱮᱸ ᱦᱮᱸ
ᱢᱟᱴᱷ ᱥᱮᱫ ᱦᱚᱸ ᱥᱮᱱ ᱦᱩᱭᱩᱜᱼᱟ ᱾ᱜᱚᱰᱟ ᱠᱟᱹᱴᱤᱡ ᱫᱟᱬᱟ ᱵᱟᱲᱟ ᱦᱩᱭᱩᱜᱼᱟ᱾
ᱦᱮᱸ ᱦᱮᱸ ᱢᱟᱴᱷ ᱥᱮᱫ ᱥᱮᱱ ᱦᱚᱸ ᱞᱟᱹᱠᱛᱤ ᱜᱮᱭᱟ ᱪᱮᱫᱟᱜ ᱥᱮ ᱵᱚᱞ ᱠᱷᱮᱞ ᱠᱚᱦᱚᱸ ᱟᱵᱚ ᱞᱟᱹᱜᱤᱫ ᱫᱚ ᱟᱹᱰᱤ ᱵᱷᱟᱜᱤ ᱜᱮᱭᱟ, ᱢᱟᱱᱮ ᱵᱚᱞ ᱠᱚ ᱠᱷᱮᱞ ᱞᱮᱠᱷᱟᱱ ᱦᱚᱲᱢᱚ ᱠᱚ ᱵᱷᱟᱜᱮ ᱛᱟᱦᱮᱸᱱᱟ᱾
ᱦᱩᱸ ᱠᱷᱮᱞ ᱞᱟᱸ ᱠᱟᱛᱮ ᱜᱮ ᱪᱟᱞᱟᱣ ᱜᱟᱱᱚᱜᱼᱟ ᱠᱷᱮᱞᱟ ᱠᱟᱛᱮ ᱫᱚ ᱵᱟᱝ ᱪᱟᱞᱟᱣ ᱜᱟᱱᱚᱜᱼᱟ
ᱴᱷᱤᱠ ᱴᱷᱤᱠ ᱦᱮᱸ ᱦᱮᱸ
ᱦᱳᱭ ᱚᱱᱛᱮ ᱠᱷᱚᱡ ᱮᱢ ᱦᱮᱡ ᱱᱟ, ᱞᱟᱸᱜᱟ ᱠᱟᱛᱮᱜ ᱠᱤ ᱟᱨ ᱮᱢ ᱠᱷᱮᱞ ᱫᱟᱲᱮᱭᱟᱜᱼᱟ᱾
ᱦᱮᱸ ᱦᱮᱸ ᱴᱷᱤᱠ ᱴᱷᱤᱠ ᱵᱟᱝ ᱟᱫᱚ ᱚᱱᱮ ᱡᱟᱦᱟᱱᱟᱜ ᱵᱚ ᱠᱟᱹᱢᱤ ᱞᱮᱠᱷᱟᱱ ᱵᱚᱞ ᱠᱷᱮᱞᱦᱚᱸ ᱵᱟᱝ ᱞᱟᱠᱛᱤ ᱠᱟᱱ ᱜᱮᱭᱟ᱾ ᱪᱮᱫᱟᱜ ᱥᱮ ᱢᱟᱱᱮ ᱠᱷᱮᱞ ᱛᱮᱦᱚᱸ ᱢᱮ ᱡᱟᱦᱟᱱᱟᱜ ᱠᱟᱹᱢᱤ ᱛᱮᱦᱚᱸ ᱛᱚ ᱯᱚᱨᱤᱥᱨᱚᱢ ᱦᱩᱭᱩᱜ ᱠᱟᱱ ᱜᱮᱭᱟ ᱥᱮ ᱦᱚᱲᱢᱚ ᱨᱮᱱᱟᱜ ᱢᱟ᱾ ᱵᱟᱝ
ᱦᱮᱸ
ᱦᱮᱸ
ᱯᱚᱨᱤᱥᱨᱚᱢ ᱫᱚᱢᱮ ᱯᱚᱨᱤᱥᱨᱚᱢ
ᱦᱮᱸ ᱦᱮᱸ ᱦᱮᱸ
ᱛᱟᱦᱚᱞᱮ ᱟᱵᱤᱱ ᱫᱚᱵᱤᱱ ᱠᱷᱮᱞ ᱵᱟᱲᱟᱭ ᱜᱮᱭᱟ?
ᱦᱮᱸ ᱵᱚᱞ ᱠᱚᱫᱚ ᱦᱮᱸ ᱠᱷᱮᱞ ᱵᱟᱲᱟ ᱦᱩᱭᱩᱜ ᱜᱮᱭᱟ᱾ ᱟᱫᱚ ᱱᱚᱜᱼᱚᱭ ᱦᱟᱸᱜ ᱱᱮᱛᱟᱨ ᱫᱚ ᱠᱟᱹᱡ ᱵᱚᱱᱫᱚ ᱧᱚᱜ ᱦᱩᱭ ᱟᱠᱟᱱᱟ᱾ ᱫᱟᱜ ᱜᱮ ᱟᱫᱚ, ᱟᱫᱚ ᱟᱨ ᱠᱟᱹᱢᱤ ᱠᱚᱦᱚᱸ ᱞᱟᱜᱟᱣ ᱟᱠᱟᱱᱟ ᱦᱟᱸᱜ ᱵᱟᱹᱫᱽ ᱨᱮ
ᱦᱮᱸ ᱛᱟᱦᱚᱞᱮ ᱠᱷᱮᱞ ᱠᱚᱵᱤᱱ ᱪᱟᱞᱟᱣ ᱵᱟᱲᱟᱜᱼᱟ ᱵᱟᱦᱨᱮ ᱠᱚᱨᱮ
ᱢᱟᱱᱮ ᱚᱱᱠᱟ ᱫᱚ ᱦᱟᱸᱜ ᱡᱟᱹᱥᱛᱤ ᱵᱟᱹᱞᱤᱧ ᱪᱟᱞᱟᱣ ᱵᱟᱲᱟ ᱟᱠᱟᱱᱟ, ᱟᱛᱳ ᱠᱚᱨᱮᱱᱟᱜ ᱴᱤᱢ ᱠᱚᱨᱮ ᱜᱮ ᱠᱷᱮᱞ ᱵᱟᱲᱟ ᱦᱩᱭᱩᱜᱼᱟ᱾
ᱚ ᱢᱟᱱᱮ ᱵᱚᱲᱚ ᱵᱚᱲᱚ ᱠᱷᱮᱞ ᱫᱚ ᱵᱟᱵᱮᱱ ᱵᱟᱠᱚ ᱦᱟᱭᱟᱨ ᱵᱮᱱ ᱜᱮᱭᱟ
ᱵᱟᱝ ᱵᱚᱲᱚ ᱵᱚᱲᱚ ᱠᱷᱮᱞ ᱫᱚ ᱦᱟᱸᱜ ᱩᱱᱟᱹᱜ ᱢᱟᱨᱟᱝ ᱯᱞᱮᱭᱟᱨ ᱫᱚ ᱦᱟᱸᱜ ᱵᱟᱝ ᱠᱟᱱᱟᱞᱤᱧ᱾ ᱟᱛᱳ ᱠᱚᱜ ᱜᱮ ᱦᱟᱸᱜ ᱦᱮᱸ ᱠᱷᱮᱞ ᱵᱟᱲᱟᱭ ᱦᱩᱭᱩᱜᱼᱟ ᱴᱷᱤᱠ ᱴᱷᱤᱠ
ᱟᱫᱚ ᱚᱱᱟ ᱦᱚᱸ ᱵᱷᱟᱜᱤ ᱡᱤᱱᱤᱥ ᱜᱮ ᱠᱟᱱᱟ
ᱦᱮᱸ ᱦᱮᱸ ᱴᱷᱤᱠ
ᱦ ᱠᱷᱮᱞ ᱞᱮᱠᱷᱟᱱ ᱦᱚᱲᱢᱚ ᱠᱚᱦᱚᱸ ᱵᱷᱟᱜᱤ ᱛᱟᱦᱮᱱᱟ
ᱦᱮᱸ ᱦᱮᱸ ᱴᱷᱤᱠ ᱴᱷᱤᱠ ᱠᱚᱥ ᱟᱝᱠᱟ ᱟᱵᱤᱱ ᱦᱚᱸᱛᱚ ᱵᱚᱞ ᱵᱮᱱ ᱠᱷᱮᱞ ᱜᱮᱭᱟ ᱛᱟᱦᱚᱞᱮ ᱜᱚᱝᱠᱮ
ᱦᱮ ᱦᱮᱸ ᱠᱷᱮᱞ ᱵᱟᱲᱟᱭ ᱜᱮᱭᱟᱞᱤᱧ
ᱛᱟᱦᱚᱞᱮ ᱟᱯᱮ ᱟᱛᱳ ᱨᱮ ᱚᱱᱠᱟ ᱵᱚᱞ
ᱦᱮᱸ
ᱦᱮᱸ ᱵᱚᱞ ᱠᱷᱮᱞ ᱫᱚ ᱦᱩᱭᱩᱜᱼᱟ ᱟᱞᱮ ᱢᱟᱱᱮ ᱥᱤᱟᱭᱴ ᱨᱮᱱᱟᱜ ᱟᱛᱳ ᱠᱚᱨᱮ ᱦᱚᱸ ᱟᱞᱮ ᱦᱚᱸᱞᱮ ᱠᱚᱨᱟᱣ ᱦᱚᱪᱚᱭ ᱜᱮᱭᱟ
ᱦᱮᱸ ᱦᱮᱸ
ᱦᱮᱸ ᱜᱚᱝᱠᱮ ᱞᱟᱹᱭ ᱫᱟᱞᱤᱧ ᱟᱹᱵᱤᱱ ᱡᱟᱦᱟᱸ ᱦᱮᱸ ᱚᱠᱟ ᱥᱤᱡᱤᱱ ᱪᱟᱜ ᱵᱟᱱᱟ ᱚ ᱜᱮᱭᱟ ᱟ ᱥᱤᱡᱤᱱ ᱱᱚᱜᱚᱭ ᱛᱚ ᱟᱫᱚ ᱵᱚᱨᱥᱟ ᱛᱟᱭᱚᱢ ᱠᱷᱚᱱ ᱠᱷᱮᱞ ᱟᱨᱵᱷᱚᱜᱼᱟ ᱠᱷᱮᱞ ᱠᱚ ᱷᱟᱸᱱᱰᱮ ᱱᱟᱸᱰᱮ ᱠᱷᱚᱨᱮ ᱠᱚ ᱡᱷᱤᱡ ᱟᱠᱚ
ᱴᱷᱤᱠ ᱴᱷᱤᱠ ᱱᱜᱼᱚᱭ ᱱᱟᱜ ᱟᱞᱮ ᱱᱚᱛᱮ ᱫᱚ ᱱᱟᱦᱟᱜ ᱱᱚᱜᱼᱚᱭ ᱟᱜᱚᱥᱴ ᱥᱟᱶ ᱠᱷᱚᱱᱟᱜ ᱮᱦᱚᱵᱚᱜᱼᱟ ᱯᱚᱸᱫᱽᱨᱚ ᱟᱜᱚᱥᱴᱚᱱᱟᱜ ᱵᱚᱞᱠᱷᱮᱞ ᱯᱚᱱᱮᱨᱚ ᱟᱜᱚᱥᱴ ᱠᱦᱚᱱᱟᱜ ᱮᱦᱚᱵᱚᱜᱼᱟ ᱟᱫᱚ ᱯᱩᱨᱟᱹ ᱞᱟᱜᱟᱛᱟᱨ ᱛᱟᱦᱮᱱᱟ ᱜᱚᱝᱠᱮ ᱫᱤᱱᱟᱹᱢ ᱜᱮ ᱦᱟᱜ ᱦᱟᱸᱰᱮ ᱱᱟᱸᱰᱮ ᱵᱚᱞᱠᱷᱮᱞ ᱠᱷ ᱤᱭᱟᱹ ᱦᱩᱭᱩᱜᱼᱟ
ᱦᱳᱭ ᱛᱚ ᱟᱞᱮ ᱟᱞᱮᱥᱮᱫ ᱦᱚᱸ ᱚᱱᱠᱟ ᱜᱮ ᱟᱨᱟᱢᱵᱷᱚᱜᱼᱟ
ᱦᱮᱸ ᱦᱮᱸ ᱟᱫᱚ ᱦᱟᱸᱜ ᱱᱚᱣᱟ ᱱᱤᱭᱟᱹ ᱫᱚ ᱦᱟᱸᱜ ᱚᱱᱠᱟ ᱟᱹᱛᱩ ᱨᱮᱱᱟᱜ ᱴᱤᱢ ᱠᱚ ᱵᱟᱝ ᱛᱟᱦᱮᱸ ᱞᱮᱱ ᱠᱷ ᱠᱷᱮᱞ ᱠᱚ ᱪᱟᱞᱟᱣ ᱵᱟᱲᱟ ᱦᱩᱭᱩᱜᱼᱟ ᱟᱨ ᱱᱟᱜ ᱱᱮᱛᱟᱨ ᱢᱟ ᱢᱟᱨᱟᱝ ᱢᱟᱨᱟᱝ ᱠᱷᱮᱞ ᱠᱚ ᱦᱩᱭᱩᱜ ᱠᱟᱱᱟ ᱥᱮ ᱟᱫᱚ ᱧᱮᱞ ᱠᱚ ᱦᱜ ᱪᱟᱞᱟᱜ ᱦᱩᱭᱩᱜᱼᱟ ᱱᱮᱛᱟᱨ ᱢᱟ ᱢᱟᱨᱟᱝ ᱢᱟᱨᱟᱝ ᱡᱟᱦᱟᱸ ᱠᱚᱨᱮ ᱠᱷᱮᱞ ᱦᱩᱭᱩᱜ ᱠᱟᱱᱟ ᱯᱩᱨᱟᱹ ᱴᱤᱠᱤᱴ ᱥᱤᱥᱴᱮᱢ ᱠᱟᱱᱟ ᱠᱚ
ᱦᱳᱭ ᱦᱳ
ᱦᱮᱸ ᱦᱮᱸ ᱟᱫᱚ ᱴᱤᱠᱤᱴ ᱠᱟᱛᱮ ᱧᱮᱞ ᱵᱟᱲᱟ ᱦᱩᱭᱩᱜᱼᱟ
ᱦᱮᱸ ᱦᱮᱸ ᱴᱤᱠᱤᱴ ᱠᱚ ᱦᱮᱸ ᱴᱤᱠᱤᱴ ᱠᱷᱮᱞ ᱠᱚ ᱵᱷᱟᱜᱮ ᱵᱷᱟᱜᱮ ᱠᱷᱮᱞ ᱠᱚ ᱦᱤᱡᱩᱜᱼᱟᱠᱚ ᱯᱞᱮᱭᱟᱨ ᱠᱚ
ᱦᱮᱸ ᱦᱮᱸ
ᱥᱮᱱ ᱵᱟᱲᱟ ᱟᱠᱟᱱᱟ ᱵᱤᱱ ᱢᱤᱫ ᱫᱷᱟᱣ ᱦᱚᱸ
ᱦᱮᱸ ᱜᱚᱝᱠᱮ ᱪᱟᱞᱟᱣ ᱵᱟᱲᱟ ᱠᱟᱱ ᱜᱮᱭᱟᱞᱤᱧ ᱠᱷᱮᱞ ᱧᱮᱞ ᱠᱚ ᱢᱟᱨᱟᱝ ᱢᱟᱨᱟᱝ ᱠᱷᱮᱞ ᱧᱮᱞ ᱠᱚ
ᱦᱮᱸ
ᱟᱞᱮ ᱱᱚᱛᱮ ᱦᱮᱱᱟᱜᱼᱟ ᱦᱚᱞᱟ ᱢᱟᱫᱤᱨ ᱨᱮᱱᱟᱜ ᱢᱤᱫᱴᱟᱝ ᱪᱟᱞᱩᱭᱱᱟ ᱩᱲᱤᱥᱥᱟ ᱩᱲᱤᱥᱥᱟ ᱥᱟᱭᱤᱰ ᱨᱮ ᱦᱮ ᱪᱟᱞᱟᱣ ᱦᱩᱭ ᱞᱮᱱᱟ ᱦᱟᱸᱜ ᱧᱮᱞ ᱦᱮᱸ ᱚᱸᱰᱮ ᱫᱚ ᱢᱟᱱᱮ ᱮᱠᱥᱚ ᱴᱟᱠᱟ ᱠᱟ ᱠᱟᱛᱮᱫ ᱜᱚᱢᱠᱮ ᱵᱩᱡᱦᱟᱹᱣ ᱢᱟᱱᱮ ᱠᱷᱮᱞ ᱧᱮᱞ
ᱴᱤᱠᱤᱴ ᱟᱨᱠᱤ
ᱦᱮᱸ ᱦᱮᱸ ᱴᱤᱠᱤᱴ ᱴᱤᱠᱤᱴ
ᱦᱮᱸ
ᱵᱟᱨᱥᱤᱧ ᱦᱩᱭᱱᱟ ᱢᱟᱱᱮ ᱵᱟᱨᱥᱤᱧ ᱨᱮ ᱫᱩᱭᱥᱚ ᱴᱟᱠᱟ ᱟᱫᱚ ᱮᱱ ᱦᱤᱞᱳᱜ ᱫᱚ ᱦᱟᱜ ᱡᱟᱹᱥᱛᱤ ᱦᱚᱲ ᱫᱚ ᱦᱟᱜ ᱵᱟᱝᱠᱚ ᱵᱚᱞᱚ ᱞᱮᱱᱟ ᱪᱮᱫᱟᱜ ᱥᱮ ᱴᱤᱠᱤᱴ ᱨᱮᱱᱟᱜ ᱜᱚᱱᱚᱝ ᱦᱚᱸ ᱴᱤᱠᱤᱴ ᱨᱮᱱᱟᱜ ᱜᱚᱱᱚᱝ ᱦᱚᱸ ᱡᱟᱹᱥᱛᱤ ᱧᱚᱜᱼᱟ ᱞᱮᱠᱟᱧ ᱵᱩᱡᱷᱟᱹᱣᱟ ᱢᱟᱱᱮ ᱢᱤᱫᱥᱚ ᱴᱟᱠᱟ ᱩᱛᱟᱹᱨ ᱥᱮ ᱦᱮᱸ ᱟᱵᱚ ᱱᱚᱛᱮ ᱞᱳᱠᱟᱞ ᱠᱚᱨᱮ ᱵᱚᱞ ᱠᱷᱮᱞ ᱦᱩᱭᱩᱜ ᱢᱟᱱᱮ ᱯᱚᱧᱪᱟᱥ ᱴᱟᱠᱟ ᱥᱟᱴ ᱴᱟᱠᱟ ᱥᱳᱛᱛᱳ ᱴᱟᱠᱟ ᱛᱮ ᱮᱢ ᱢᱮ ᱴᱷᱤᱠ ᱜᱮᱭᱟ
ᱦᱮᱸ ᱦᱮᱸ ᱦᱮᱸ ᱦᱮᱸ ᱟᱨᱚ ᱩᱱ ᱥᱟᱹᱜᱤᱧ ᱥᱮᱱ
ᱦᱮᱸ ᱦᱮᱸ ᱟᱨᱚ ᱚᱱᱟ ᱟᱢᱟᱜ ᱡᱚᱢ ᱧᱩᱩ ᱱᱟᱜ ᱢᱮᱱᱟᱜ ᱛᱟᱢ᱾
ᱦᱩᱸ᱾
ᱴᱷᱤᱠ᱾
ᱡᱟᱹᱥᱛᱤ ᱞᱮᱱᱟ᱾
ᱡᱟᱹᱥᱛᱤ ᱫᱚ ᱱᱟᱜ ᱵᱟᱠᱚ ᱨᱚᱲᱟ ᱱᱤᱭᱟᱹ᱾ ᱠᱚᱫᱚ ᱢᱟᱱᱮ
ᱦᱩᱸ
ᱦᱮᱸ
ᱚᱱᱟ ᱫᱷᱟᱨᱮ ᱯᱟᱥᱮᱱ ᱚᱱᱟ ᱫᱷᱟᱨᱮ ᱯᱟᱥᱮᱱ ᱫᱚᱢᱮ ᱫᱚᱢᱮ ᱮ ᱠᱟᱹᱴᱤᱡ ᱚᱱᱠᱟ ᱚᱠᱚᱭ ᱢᱟᱱᱮ ᱥᱮᱨᱚᱠᱚᱢ ᱠᱷᱮᱞᱟ ᱠᱚ? ᱟᱢ ᱵᱚᱞ ᱠᱚᱠᱚ ᱟᱨᱠᱤ ᱫᱟᱹᱟᱢᱤ ᱯᱞᱭᱟᱹᱨ
ᱦᱮᱸ ᱚᱱᱠᱟ ᱱᱟᱜ ᱧᱩᱛᱩᱢ ᱦᱟᱸᱜ ᱵᱟᱹᱞᱤᱧ ᱞᱟᱹᱭᱫᱟ᱾ ᱪᱮᱫᱟᱜ ᱥᱮ ᱦᱮᱸ, ᱚᱱᱠᱟ ᱢᱮᱱᱟᱜ ᱠᱚ ᱜᱮᱭᱟ ᱠᱷᱮᱞ ᱵᱟᱲᱟᱭ ᱜᱮᱭᱟ ᱠᱚ ᱟᱞᱮ ᱟᱹᱛᱩ ᱥᱩᱨ ᱠᱚᱨᱮᱱ ᱦᱚᱸ
ᱵᱟ ᱚᱱᱠᱟ ᱫᱚ ᱵᱟ ᱟᱨᱠᱤ ᱢᱟᱱᱮ ᱚᱱᱠᱚ ᱫᱷᱟᱢᱟᱠᱟ ᱯᱞᱮᱭᱟᱨ ᱠᱚ ᱟᱨᱠᱤ ᱢᱟᱱᱮ ᱪᱤᱠᱟᱱ ᱴᱤᱠᱟᱱ ᱴᱤᱢ ᱠᱚ ᱪᱟᱞᱟᱜᱼᱟ᱾
ᱟᱪᱷᱟ ᱟᱪᱷᱟ ᱢᱟᱱᱮ ᱚᱱᱟ ᱡᱟᱦᱟᱸ ᱠᱚᱨᱮ ᱠᱷᱮᱞ ᱠᱷᱮᱞ ᱠᱚ ᱠᱚᱧ ᱠᱚ ᱵᱮᱱ ᱪᱟᱞᱟᱣ ᱟᱠᱟᱱᱟ?
ᱦᱳᱭ ᱦᱳᱭ᱾
ᱦᱮᱸ ᱦᱮᱸ᱾ ᱴᱤᱢ ᱦᱳᱭᱳᱜ ᱠᱟᱱᱟ ᱦᱮᱸ ᱯᱷᱨᱮᱱᱥ ᱭᱩᱱᱤᱴᱮᱰ ᱛᱟᱵᱽ ᱛᱟᱯᱚᱨᱮ ᱵᱩᱜᱽᱲᱤᱥ ᱯᱷᱩᱴᱤᱝ ᱦᱮᱸ ᱛᱟᱯᱚᱨᱮ ᱦᱳᱭᱳᱜ ᱠᱟᱱᱟ
ᱠᱟᱹᱴᱤᱡ ᱯᱷᱮᱢᱟᱥ ᱧᱚᱜ ᱢᱟᱱᱮ ᱚᱠᱟ ᱯᱮᱨᱤᱭᱟᱰ ᱴᱟᱜ ᱠᱟᱹᱴᱤᱡ ᱵᱷᱟᱜᱤ ᱜᱮ ᱠᱷᱮᱞᱟᱭ ᱩᱱᱤ ᱟᱨᱠᱤ ᱱᱟᱢ ᱠᱚᱨᱟ ᱩᱱᱤ ᱦᱤᱡᱩᱜ ᱠᱟᱱᱟ ᱩᱱᱤ, ᱩᱱᱤ ᱧᱮᱞ ᱪᱟᱞᱟᱜ ᱦᱩᱭᱩᱜᱼᱟ ᱚᱱᱠᱟ ᱟᱨᱠᱤ
ᱚᱱᱠᱟᱱᱟᱜ ᱡᱩᱜᱤ ᱱᱩᱠᱩ ᱦᱟᱸᱜ ᱮᱻ ᱩᱸᱻ ᱦᱮᱸ ᱡᱟᱦᱟᱸ ᱵᱳ ᱞᱟᱹᱭᱮᱫ ᱠᱚᱣᱟ ᱱᱮᱜᱽᱨᱩ ᱠᱚ ᱦᱟᱹᱡᱩᱜᱼᱟ᱾ ᱟᱨ ᱢᱤᱫ ᱴᱟᱝ ᱢᱮᱱᱟᱜ ᱠᱟᱫᱤ ᱦᱮᱸ ᱦᱮᱸ᱾ ᱯᱤᱱᱤᱥ ᱛᱟᱭ ᱧᱩᱛᱩᱢ ᱦᱮᱸ ᱩᱱᱤ ᱵᱷᱟᱹᱜᱤᱭ ᱠᱷᱮᱞᱟ ᱟᱫᱚ ᱩᱱᱤ ᱦᱮᱡ ᱞᱮᱱᱠᱷᱟᱱ ᱢᱚᱴᱟᱢᱩᱴᱤ ᱚᱸᱰᱮ ᱠᱚ ᱦᱚᱲ ᱦᱚᱲᱚᱜ ᱜᱮᱭᱟ ᱢᱚᱴᱟᱢᱩᱴᱤ᱾
ᱦᱮᱸ ᱩᱱᱤ ᱫᱚᱞᱤᱧ ᱧᱮᱞ ᱠᱟᱫᱮ
ᱦᱩᱸ ᱟᱨ ᱱᱚᱛᱮ ᱟᱵᱚ ᱡᱩᱫᱤ ᱥᱟᱱᱛᱟᱲ ᱥᱟᱱᱛᱟᱲ ᱠᱚᱲᱟ ᱠᱚᱢ ᱧᱮᱞ ᱠᱚ ᱠᱷᱟᱱ ᱞᱟᱹᱭ ᱠᱚ ᱠᱷᱟᱱᱢ ᱱᱳᱠᱳ ᱱᱟᱜ ᱩᱲᱤᱥᱥᱟ ᱢᱮᱱᱟᱜ ᱠᱚᱶᱟ ᱱᱟᱦᱟᱜ ᱦᱮᱸ ᱦᱮᱸ ᱥᱟᱫᱩ ᱢᱟᱱᱰᱤ ᱠᱚ ᱢᱮᱱᱟᱜ ᱠᱚᱣᱟ ᱛᱚ ᱜᱳᱨᱟᱪᱟᱸᱫᱽ ᱠᱚ ᱢᱮᱱᱟᱜ ᱠᱚᱣᱟ ᱱᱟ ᱦᱮᱸ
ᱦᱮᱸ ᱩᱱᱠᱤᱱᱟᱜ ᱠᱷᱮᱞ ᱠᱩᱵᱮᱱ ᱧᱮᱞ ᱵᱟᱲᱟ ᱠᱟᱫᱟ?
ᱦᱮᱸ ᱜᱚᱝᱠᱮ ᱧᱮᱞ ᱵᱟᱲᱟ ᱠᱮᱫ ᱜᱮᱭᱟᱧ ᱟᱞᱮ ᱱᱚᱶᱟ ᱠᱚᱨᱮ ᱦᱚᱸᱠᱚ ᱠᱷᱮᱞ ᱵᱟᱲᱟ ᱠᱟᱫ ᱜᱮᱭᱟ ᱦᱮᱡ ᱟᱠᱟᱱ ᱜᱮᱭᱟ ᱠᱚ᱾
ᱚᱸᱻ
ᱛᱟᱨᱯᱚᱨᱮ ᱱᱟᱜ ᱟᱨᱚ ᱚᱱᱮ ᱚᱱᱠᱟ ᱟᱹᱰᱤᱜᱟᱱ ᱵᱟᱵᱳ ᱧᱩᱛᱩᱢ ᱵᱟᱵᱚᱱ ᱵᱟᱲᱟᱭᱟ ᱠᱤᱱᱛᱩ ᱟᱭᱢᱟ ᱚᱱᱠᱟ ᱥᱟᱱᱛᱟᱲ ᱜᱤᱫᱽᱨᱟᱹ ᱦᱚᱸ ᱢᱮᱱᱟᱜ ᱠᱚᱣᱟ ᱵᱷᱟᱜᱤ ᱠᱚ ᱠᱷᱮᱞᱟ᱾
ᱦᱩᱸ
ᱦᱮᱸ ᱦᱮᱸ᱾
ᱛᱟᱦᱞᱮ ᱵᱷᱟᱜᱮ ᱜᱮᱵᱮᱱ ᱧᱮᱞ ᱵᱟᱲᱟ ᱠᱟᱫᱟ ᱠᱷᱮᱞ ᱠᱚ?
ᱦᱮᱸ ᱦᱮᱸ᱾
ᱛᱟᱦᱞᱮ ᱯᱷᱳᱱ ᱨᱮᱵᱮᱱ ᱧᱮᱞ ᱫᱟ ᱥᱮ ᱵᱟᱝ ᱠᱷᱮᱞ ᱠᱚ?
ᱦᱮᱸ ᱯᱷᱳᱱ ᱨᱮᱫᱚ ᱦᱟᱸᱜ ᱱᱤᱛᱚᱜ ᱫᱚ ᱦᱟᱸᱜ ᱵᱟᱝ ᱧᱮᱞ ᱦᱳᱭᱳᱜ ᱠᱟᱱᱟ ᱚᱱᱠᱟ᱾ ᱚᱱᱟ ᱡᱟᱦᱟᱸ ᱠᱷᱮᱞ ᱠᱚ ᱦᱩᱭᱩᱜᱼᱟ ᱠᱟᱱᱟ, ᱦᱮᱸ ᱦᱮᱸ ᱦᱩᱭᱩᱜ ᱦᱩᱭᱩᱜ ᱠᱟᱱᱟ ᱟᱫᱚ ᱵᱟᱝ ᱧᱮᱞ ᱦᱩᱭᱩᱜ ᱠᱟᱱᱟ ᱯᱷᱳᱱ ᱨᱮᱫᱚ ᱚᱱᱠᱟ ᱵᱷᱟᱜᱮ ᱦᱟᱜ᱾ ᱪᱮᱫᱟ ᱱᱚᱛᱮ ᱢᱟ ᱢᱟᱱᱮ ᱦᱮᱸ ᱧᱮᱞᱟ ᱵᱤᱱ ᱟᱛᱚ ᱟᱹᱰᱤ ᱜᱟᱱ ᱮᱢ ᱵᱤ ᱠᱚ ᱡᱚᱢᱟᱭ ᱥᱮ ᱚᱱᱮ᱾ ᱵᱟᱝ ᱰᱟᱴᱟ ᱚᱸ ᱯᱩᱨᱟᱹ ᱞᱤᱢᱤᱴ ᱨᱮᱱᱟᱜ ᱰᱟᱴᱟᱢ ᱧᱟᱢᱟ ᱦᱮᱸ ᱪᱟᱵᱟ ᱞᱮᱠᱷᱟᱱ ᱟᱨ ᱵᱟᱢ ᱧᱮᱞ ᱫᱟᱲᱮᱜᱼᱟ᱾
ᱚᱻ ᱟᱵᱤᱱ ᱥᱮᱫ ᱫᱚ ᱯᱷᱟᱭᱤᱵ ᱡᱤ ᱯᱷᱟᱭᱤᱵ ᱡᱤ ᱱᱮᱴ ᱫᱚ ᱵᱟᱹᱱᱩᱜᱼᱟ?
ᱦᱮᱸ ᱢᱟᱱᱮ ᱟᱞᱤᱧᱟᱜ ᱯᱷᱳᱱ ᱦᱟᱸᱜ ᱯᱷᱟᱭᱤᱵᱽ ᱡᱤ ᱫᱚ ᱵᱟᱝ ᱠᱟᱱᱟ ᱦᱮᱸ ᱯᱷᱳᱨ ᱡᱤ ᱜᱮ ᱯᱷᱳᱚᱨ ᱡᱤ ᱠᱟᱱᱟ ᱟᱨ ᱟᱞᱮ ᱟᱛᱩ ᱨᱮᱫᱚ ᱚᱱᱠᱟ ᱯᱷᱟᱭᱤᱵᱽ ᱡᱤ ᱦᱚᱸ ᱵᱟᱭ ᱧᱟᱢ ᱜᱮᱭᱟ᱾
ᱦᱢᱸ ᱦᱢᱸ ᱟᱞᱮ ᱥᱮᱫ ᱦᱚᱸ ᱚᱱᱠᱟ ᱜᱮ᱾
ᱴᱷᱤᱠ ᱴᱷᱤᱠ, ᱟᱫᱚ ᱦᱟᱸᱜ ᱟᱭ ᱠᱷᱮᱞ ᱢᱟ ᱟᱭᱩᱵ ᱦᱩᱭᱩᱜ ᱟ ᱚᱠᱟ ᱡᱚᱠᱷᱮᱡ ᱥᱮᱛᱟᱜ ᱦᱩᱭᱩᱜᱼᱟ ᱢᱟᱱᱮ᱾ ᱡᱟ ᱟᱭᱩᱵ ᱦᱩᱭᱱᱟ ᱢᱟ ᱵᱟᱦᱨᱮ ᱦᱮᱸ ᱯᱷᱟᱭᱩᱵ ᱡᱩ ᱾
ᱦᱳᱭ ᱵᱟᱨᱭᱟ ᱟᱠᱟ ᱥᱮᱛᱟᱜ ᱦᱩᱭᱩᱜᱼᱟ ᱟᱭᱩᱵ ᱵᱮᱲᱟ ᱦᱩᱭᱩᱜᱼᱟ ᱟᱪᱠᱟᱜᱮ
ᱦᱮᱸ ᱦᱮᱸ ᱟᱨᱦᱚ ᱦᱟᱜ ᱯᱷᱟᱭᱤᱵ ᱡᱤ ᱠᱚ ᱵᱟᱨᱦᱮ ᱥᱮᱫ ᱨᱮᱜᱮ ᱵᱷᱟᱜᱤ ᱧᱟᱢᱟᱭ ᱟᱭᱩᱵ ᱵᱮᱲᱟ ᱵᱟᱦᱨᱮ ᱩᱰᱩᱠ ᱠᱚᱦᱚᱸ ᱵᱟᱝ ᱜᱟᱱᱚᱜᱼᱟ ᱾
ᱦᱮᱸ
ᱦᱮᱸ ᱚᱱᱮ ᱚᱱᱠᱟ ᱥᱤᱥᱴᱮᱢ ᱚᱱᱟᱛᱮ ᱵᱟᱝ ᱧᱮᱞ ᱦᱩᱭᱩᱜ ᱠᱟᱱᱟ ᱧᱮᱞ ᱜᱮ ᱟᱨᱦᱚ ᱪᱤᱠᱟᱹᱭᱟᱢ? ᱦᱮᱸ ᱾ ᱛᱟᱦᱞᱮ ᱜᱚᱝᱠᱮ ᱟᱵᱤᱱ ᱵᱤᱱ ᱧᱮᱞ ᱵᱟᱲᱟᱜ ᱜᱮᱭᱟ?
ᱦᱮᱸ ᱢᱟᱡᱷᱮ-ᱢᱚᱫᱽᱫᱮ ᱧᱮᱞ ᱦᱩᱭᱩᱜᱼᱟ ᱟᱨ ᱠᱤ ᱠᱟᱹᱴᱤᱡ ᱵᱷᱟᱜᱤ ᱵᱷᱟᱜᱤ ᱠᱷᱮᱞ ᱦᱩᱭᱩᱜ ᱟᱨᱠᱤ ᱾
ᱦᱮᱸ ᱢᱟᱱᱮ ᱱᱤᱡᱮ ᱫᱚ ᱦᱟᱸᱜ ᱱᱤᱡᱮ ᱫᱚ ᱦᱟᱜ ᱞᱟᱭᱤᱵ ᱤᱥ ᱛᱮᱜᱮ ᱧᱮᱞ ᱵᱟᱲᱟᱭ ᱦᱩᱭᱩᱜᱼᱟ ᱟᱨ ᱾ ᱦᱮᱸ ᱦᱮᱸ᱾ ᱟᱨ ᱚᱱᱟ ᱦᱟᱭᱞᱟᱭᱤᱴ ᱠᱚ ᱩᱴᱩᱵᱽ ᱨᱮ ᱧᱮᱞ ᱵᱟᱲᱟ ᱦᱩᱭᱩᱜᱼᱟ ᱤᱱᱟ ᱜᱮ ᱾
ᱦᱩᱸ ᱟᱨ ᱟᱨᱦᱚ ᱪᱵᱟᱭᱱᱟ ᱛᱚ ᱟᱨ ᱢᱤᱫᱴᱟᱝ ᱠᱷᱟᱡᱜᱮ ᱯᱦᱟᱹᱱᱮᱞ ᱠᱷᱮᱞ ᱾
ᱴᱷᱤᱠ ᱴᱷᱤᱠ ᱾
ᱯᱟᱭᱞ ᱵᱷ ᱪᱟᱵᱟ
ᱦᱮᱸ
ᱨᱚᱵᱤᱵᱟᱨ ᱦᱤᱞᱳᱜ ᱚᱱᱟ ᱢᱮᱱᱟᱜᱼᱟ
ᱦᱮᱸ ᱦᱮᱸ ᱦᱮᱸ ᱡᱤᱛᱮᱥ
ᱠᱷᱮᱞ ᱫᱚ ᱟᱫᱚ ᱚᱠᱚᱭ ᱧᱮᱞᱫᱟ ᱩᱱᱟᱹᱜ ᱧᱤᱫᱟᱹ ᱵᱮᱸᱜᱮᱫ ᱠᱟᱛᱮ ᱫᱚ ᱦᱚᱭᱛᱳ
ᱴᱷᱤᱠ ᱴᱷᱤᱠ ᱢᱟᱱᱮ ᱧᱤᱫᱟᱹ ᱦᱩᱭᱩᱜᱼᱟ ᱚᱠᱟ ᱚᱠᱟ ᱥᱮᱛᱟᱜ ᱦᱩᱭᱩᱜᱼᱟ ᱟᱫᱚ ᱚᱱᱠᱟ ᱦᱮᱸ ᱵᱷᱳᱨᱛᱮ ᱦᱩᱭᱩᱜᱼᱟ ᱟᱠᱟ ᱦᱤᱞᱳ ᱧᱮᱞ ᱢᱮ ᱟᱨ ᱧᱤᱫᱟᱹ ᱚᱠᱟ ᱦᱤᱞᱳ ᱵᱟᱨᱚᱴᱟ ᱠᱷᱚᱱᱟᱜ ᱦᱩᱭᱩᱜ ᱠᱟᱱᱟ ᱾
ᱦᱩᱸ
ᱱᱤᱭᱟᱹᱚᱜ ᱚᱱᱟ ᱡᱟᱦᱟᱸ ᱛᱤᱥ ᱚᱱᱟ ᱟᱭ ᱯᱤ ᱮᱞ ᱠᱚ ᱦᱩᱭ ᱵᱟᱲᱟᱜ ᱜᱮᱭᱟ ᱩᱱ ᱡᱚᱠᱷᱚᱡ ᱵᱷᱟᱜᱤ ᱜᱮ ᱧᱮᱞ ᱵᱟᱲᱟ ᱦᱩᱭᱩᱜ ᱜᱮᱭᱟ ᱾ ᱦᱮᱸ ᱡᱟ ᱠᱨᱤᱠᱮᱴ ᱠᱷᱮᱞᱟ ᱟᱭᱯᱤᱭᱮᱞ ᱠᱚ ᱦᱩᱭ ᱵᱟᱲᱟᱜᱼᱟ ᱾
ᱚ ᱠᱨᱤᱠᱮᱴ ᱦᱚᱸᱵᱮᱱ ᱠᱷᱮᱞ ᱵᱟᱲᱟ ᱟᱠᱟᱫᱟ ᱢᱤᱫ ᱫᱷᱟᱣ ᱦᱚ
ᱠᱨᱤᱠᱮᱴ ᱫᱚ ᱚᱱᱠᱟ ᱠᱷᱮᱞ ᱵᱟᱲᱟᱭ ᱜᱮᱭᱟ ᱚᱱᱟ ᱦᱳᱥᱴᱮᱞ ᱠᱚᱨᱮ ᱫᱚ ᱩᱱᱟᱹᱜ ᱵᱷᱟᱜᱤ ᱫᱚ ᱦᱟᱸᱜ ᱵᱟᱝᱞᱤᱧ ᱠᱷᱮᱞ ᱫᱟᱲᱮᱭᱟᱜ ᱜᱮᱭᱟ ᱾
ᱦᱮᱸ ᱠᱨᱤᱠᱮᱴ ᱫᱚ ᱠᱟᱹᱴᱤᱡ ᱵᱚᱛᱚᱨ ᱜᱮ ᱵᱩᱡᱷᱟᱹᱜ ᱟ ᱥᱮ
ᱦᱮᱸ ᱦᱮ ᱵᱚᱛᱚᱨ ᱜᱮ ᱵᱩᱡᱟᱹᱜᱼᱟ ᱵᱩᱡᱷᱟᱹᱣ ᱫᱚ
ᱚᱠᱟ ᱠᱚᱨᱮ ᱪᱚᱢ ᱵᱟᱡᱟᱣ ᱵᱟᱡᱟᱜᱼᱟ
ᱦᱮᱸ ᱦᱮᱸ
ᱚᱠᱚᱭ ᱠᱷᱮᱞ ᱫᱟᱲᱮ ᱩᱱᱤ ᱫᱚ ᱚᱠᱚᱭ ᱚᱠᱚᱭᱮ ᱠᱷᱮᱞ ᱫᱟᱲᱮᱭᱟᱜ ᱩᱱᱤ ᱫᱚ ᱵᱷᱟᱹᱭ
ᱴᱷᱤᱠ ᱴᱷᱤᱠ ᱦᱮᱸ ᱚᱠᱚᱭ ᱜᱮᱞ ᱫᱚ ᱦᱟᱸᱜ ᱢᱟᱱᱮ ᱵᱚᱞᱮ ᱵᱟᱡᱟᱣ ᱠᱮᱫ ᱠᱷᱟᱱ ᱩᱱᱤ ᱫᱚ ᱮᱰᱟᱣ ᱦᱳᱭ ᱫᱟᱲᱮᱭᱟᱜᱼᱟ ᱢᱟᱱᱮ ᱵᱷᱟᱜᱤ ᱜᱮ ᱵᱟᱡᱟᱣ ᱦᱚᱸ ᱵᱟᱡᱟᱣ ᱵᱮᱴ ᱛᱮ ᱵᱷᱟᱜᱤ ᱜᱮ ᱡᱟᱦᱟᱸ ᱞᱮᱠᱟᱢ ᱵᱚᱞ ᱥᱯᱤᱰ ᱵᱚᱞ ᱠᱷᱟᱱ ᱫᱚ ᱟᱨ ᱦᱚᱸ ᱠᱩᱥᱤ ᱵᱩᱡᱷᱟᱹᱣ
ᱦᱳᱭ ᱦᱮᱸ ᱫᱟᱞ ᱨᱮ ᱟᱪᱪᱷᱟ ᱟᱨ ᱱᱤᱡᱮ ᱫᱚ ᱵᱟᱡᱟᱣ ᱦᱚᱸ ᱵᱟᱢ ᱵᱟᱡᱟᱜ-ᱟ ᱪᱮᱫ ᱦᱚᱸ ᱵᱟᱝᱟᱹᱜᱤ ᱨᱟᱹᱜᱤ ᱜᱮ ᱵᱩᱡᱷᱟ ᱨᱟᱹᱜᱤ ᱜᱮ ᱯᱷᱮᱰᱚᱜᱼᱟ
ᱴᱷᱤᱠ ᱴᱷᱤᱠ ᱴᱷᱤᱠ ᱵᱮᱱ ᱞᱟᱹᱭ ᱠᱮᱫᱟ ᱜᱚᱝᱠᱮ ᱢᱟᱱᱮ ᱚᱱᱠᱟ ᱜᱮ ᱟᱞᱤᱧ ᱦᱚᱸ ᱢᱤᱫ-ᱵᱟᱨ ᱦᱟᱭᱤᱥᱠᱩᱞ ᱨᱮ ᱡᱚᱠᱷᱚᱡ ᱯᱟᱲᱟᱜ ᱛᱟᱦᱮᱸᱜ ᱩᱱ ᱡᱚᱠᱷᱚᱡ ᱢᱟᱱᱮ ᱠᱨᱤᱠᱮᱴ ᱞᱤᱧ ᱠᱷᱮᱞ ᱞᱮᱫᱟ ᱾ ᱟᱫᱚ ᱱᱟ ᱟᱹᱞᱤᱧ ᱫᱚ ᱦᱟᱸᱜ ᱵᱟᱹᱧ ᱢᱮᱡᱟᱣ ᱠᱟᱱᱟ ᱛᱚ ᱢᱤᱫᱴᱟᱝ ᱜᱤᱫᱽᱨᱟᱹ ᱱᱟᱜ ᱩᱱᱤ ᱵᱟᱭ ᱠᱷᱮᱞ ᱜᱮᱭᱟ ᱟᱫᱚ ᱩᱱᱤ ᱠᱷᱮᱞᱪᱚᱭᱮ ᱨᱮᱱᱟᱝ ᱜᱮ ᱡᱩᱨᱢᱩᱨ ᱟᱫᱚ ᱩᱱᱤ ᱜᱤᱫᱽᱨᱟᱹ ᱦᱮᱸ ᱵᱚᱞ ᱟᱫᱮᱛᱮ ᱠᱚ ᱯᱩᱨᱟᱹ ᱵᱟᱡᱟᱣᱮᱱᱟ ᱜᱚᱝᱠᱮ ᱯᱩᱨᱟᱹ ᱮᱴᱟᱜ ᱡᱟᱭᱜᱟ ᱨᱮ ᱟᱫᱚ ᱤᱱᱟᱹ ᱯᱚᱨᱮ ᱠᱷᱚᱱᱟᱜ ᱩᱱᱤ ᱫᱚ ᱵᱚᱱᱫᱚ ᱠᱮᱫᱟᱭᱟ ᱠᱷᱮᱞᱟᱫᱚ ᱵᱟᱭ ᱠᱷᱮᱞᱟ ᱠᱨᱤᱠᱮᱴ ᱛᱤᱥᱦᱚᱸ
ᱦᱩᱸ
ᱦᱮᱸ
ᱨᱴᱷᱤᱱ ᱵᱮᱱ ᱢᱮᱱ ᱦᱮᱸ ᱟᱫᱚ ᱵᱟᱢ ᱠᱷᱮᱞ ᱵᱟᱰ ᱵᱟᱰᱟᱭ ᱠᱷᱟᱡ ᱡᱷᱟᱢᱮᱞᱟᱭ ᱦᱮᱸ
ᱴᱷᱤᱠ ᱴᱷᱤᱠ ᱦᱮᱸ ᱜᱚᱝᱠᱮ ᱛᱚᱵᱮ ᱴᱷᱤᱠ ᱜᱮᱭᱟ ᱦᱮᱸ
ᱦᱮᱸ ᱜᱚᱝᱠᱮ ᱟᱫᱚ ᱵᱟᱵᱤᱱ ᱯᱷᱤᱨᱤ ᱜᱮᱭᱟ ᱛᱟᱦᱚᱞᱮ ᱟᱨ ᱢᱤᱫ ᱪᱚᱦᱚᱴ ᱞᱤᱧ ᱜᱚᱞᱯᱚ ᱠᱮᱭᱟ
ᱦᱮᱸ ᱜᱚᱝᱠᱮ ᱱᱚᱜᱼᱚᱭ ᱱᱚᱛᱮ ᱠᱩᱞᱤ ᱥᱮᱫ ᱞᱤᱧ ᱦᱮᱡ ᱞᱮᱱᱟ ᱟᱫᱚ ᱠᱟᱹᱡ ᱨᱩᱣᱟᱹᱲ ᱦᱩᱭ ᱠᱚᱜᱼᱟ ᱦᱩᱛᱠᱟᱹᱢ ᱚᱲᱟᱜ ᱥᱮᱱ ᱟᱫᱚ
ᱚ ᱛᱟᱦᱚᱞᱮ ᱵᱟᱹᱵᱤᱱ ᱜᱚᱞᱯᱷᱚᱭᱟ?
ᱦᱮᱸ ᱞᱟᱹᱭ ᱮᱫᱟᱞᱤᱧ ᱛᱟᱦᱚᱞᱮ ᱡᱩᱫᱤ ᱚᱱᱠᱟ ᱢᱟᱱᱮ ᱥᱮᱛᱟᱜ ᱵᱤᱱ ᱵᱮᱨᱮᱫ ᱜᱮᱭᱟ ᱞᱚᱜᱚᱱ ᱞᱮᱠᱟ
ᱥᱮᱛᱟᱜ ᱨᱮ
ᱦᱳᱭ ᱟᱹᱞᱤᱧ ᱥᱮᱛᱟᱜ ᱵᱮᱨᱮᱫ ᱞᱚᱜᱚᱱ ᱞᱤᱧ ᱵᱮᱨᱮᱫᱼᱟ
ᱞᱚᱜᱚᱱ ᱫᱚᱞᱤᱧ ᱵᱮᱨᱮᱫᱟ ᱮᱠᱷᱟᱱ
ᱟᱪᱪᱷᱟ ᱴᱷᱤᱠ ᱜᱮᱭᱟ ᱥᱮᱛᱟᱜ ᱚᱱᱠᱟ ᱥᱟᱛᱴᱟ ᱟᱴᱴᱟ ᱥᱮᱫᱞᱤᱧ ᱠᱚᱞ ᱟᱵᱮᱱᱟ ᱜᱚᱢᱠᱮ ᱦᱮᱸ
ᱦᱮᱸ
ᱢᱟᱱᱮ ᱟᱵᱤᱱ ᱦᱚᱸ ᱠᱚᱞ ᱵᱤᱱ ᱟᱵᱮᱱ ᱦᱚᱸᱧ ᱠᱚᱞᱟ ᱦᱮᱸ
ᱦᱳᱭ ᱦᱳᱭ
ᱴᱷᱤᱠ ᱴᱷᱤᱠ
ᱦᱮᱸ
ᱴᱷᱤᱠ ᱜᱮᱭᱟ ᱛᱟᱦᱞᱮ ᱜᱚᱢᱠᱮ ᱦᱮ ᱥᱮᱱ ᱞᱮᱱᱜᱤᱧ ᱚᱲᱟᱜ ᱥᱮᱫ ᱠᱟ. ᱡ